ᱦᱳᱭ ᱡᱚᱦᱟᱨ ᱜᱮ ᱜᱚᱢᱠᱮ᱾
ᱦᱮᱸ ᱡᱚᱦᱟᱨ ᱜᱮ ᱜᱚᱢᱠᱮ᱾
ᱮ ᱪᱮᱫ ᱠᱚ ᱪᱤᱠᱟᱹ ᱦᱩᱭᱩᱜ ᱠᱟᱱ ᱛᱟᱦᱮᱸ ᱱᱤᱛᱚᱜ ᱫᱚ?
ᱦᱚᱸ ᱜᱚᱢᱠᱮ ᱱᱤᱛᱚᱜ ᱫᱚ ᱚᱲᱟᱜ ᱥᱮᱫ ᱨᱮᱜᱮ ᱢᱮᱱᱟᱜ ᱞᱤᱧᱟᱹ᱾
ᱚ ᱡᱚᱢ ᱵᱟᱲᱟ ᱠᱚᱫᱚ ᱦᱩᱭ ᱱᱟ ᱥᱮ ᱵᱟᱝ?
ᱦᱮᱸᱠᱮ ᱡᱚᱢ ᱵᱟᱲᱟ᱾
ᱚᱻ ᱟᱪᱪᱷᱟ ᱛᱟᱦᱚᱞᱮ ᱦᱳᱭ ᱫᱟᱜ ᱨᱤᱢᱤᱞ ᱠᱚᱫᱚ ᱚᱠᱟ ᱞᱮᱠᱟ ᱱᱤᱛᱳ ᱫᱚ?
ᱦᱮᱸ ᱜᱚᱢᱠᱮ ᱱᱚᱛᱮ ᱡᱟᱹᱲᱤ ᱜᱮᱭᱟ ᱱᱤᱛᱚᱜ ᱫᱟᱜ᱾
ᱚ ᱟᱪᱪᱷᱟ ᱱᱚᱛᱮ ᱦᱚᱸ ᱠᱟᱹᱴᱤᱡᱼ ᱮ ᱡᱟᱹᱲᱤᱭ ᱫᱟ᱾ ᱦᱮᱸ ᱠᱤᱪᱷᱩ ᱫᱤᱱ ᱢᱟᱲᱟᱝ ᱫᱚᱢᱮ ᱥᱤᱛᱩᱝ ᱠᱚ ᱞᱚᱞᱚ ᱠᱚ ᱫᱚᱢᱮ ᱟᱹᱰᱤ ᱡᱳᱨ ᱜᱮ ᱨᱟᱹᱥᱠᱟᱹ ᱵᱩᱡᱷᱟᱹᱜ ᱠᱟᱱ ᱛᱟᱦᱮᱸᱫ᱾ ᱟᱫᱚ ᱠᱟᱹᱴᱤᱡ ᱫᱟᱜ ᱡᱟᱹᱲᱤ ᱠᱮᱫ ᱠᱷᱟᱱᱮ ᱵᱷᱟᱜᱮ ᱧᱚᱜ ᱦᱚᱸ ᱵᱩᱡᱷᱟᱹᱣ ᱜᱚᱫ ᱮᱱᱟ᱾
ᱦᱮᱸ ᱜᱚᱢᱠᱮ ᱟᱫᱚ ᱵᱟᱝ ᱫᱟᱜ ᱡᱟᱹᱲᱤ ᱦᱚᱸ ᱵᱟᱝ ᱜᱟᱱᱚᱜ ᱠᱟᱱᱟ ᱵᱟᱝ ᱫᱚᱢᱮ ᱥᱤᱛᱩᱝ ᱠᱮᱫᱟᱭ ᱩᱱ ᱥᱚᱢᱚᱭ ᱾
ᱦᱮᱸ ᱦᱮᱸ ᱾ ᱦᱮᱸ ᱥᱤᱛᱩᱝ ᱛᱮ ᱢᱟᱱᱮ ᱡᱟᱦᱟᱱᱟᱜ ᱠᱟᱹᱢᱤ ᱠᱚᱦᱚᱸ ᱵᱷᱟᱹᱜᱤ ᱫᱚ ᱵᱟᱝ ᱵᱩᱡᱷᱟᱹᱜ ᱠᱟᱱᱟ ᱾ ᱟᱨ ᱢᱟᱱᱮ ᱥᱤᱛᱩᱝ ᱞᱚᱞᱚ ᱵᱤᱥᱤ ᱨᱮᱭᱟᱜ ᱠᱟᱨᱚᱱ ᱫᱚ ᱢᱤᱫ ᱨᱚᱠᱚᱢ ᱫᱚ ᱟᱵᱚ ᱜᱮ ᱠᱟᱱᱟ ᱵᱚᱱ ᱾ ᱟᱵᱚᱜ ᱜᱮ ᱫᱟᱨᱮ ᱯᱟᱞᱦᱟ ᱠᱚᱻ ᱜᱟᱹᱰᱤ ᱜᱷᱚᱲᱟ ᱠᱚᱵᱚᱱ ᱵᱤᱥᱤᱭᱮᱫᱟ ᱫᱟᱨᱮ ᱯᱟᱞᱦᱟ ᱠᱚᱵᱚᱱ ᱢᱟᱜ ᱜᱤᱰᱤ ᱮᱫᱟ ᱦᱮᱸ ᱠᱟᱨᱠᱷᱟᱱᱟ ᱵᱟᱡᱟᱨ ᱠᱚᱜᱮ ᱵᱮᱥᱤ ᱠᱷᱟᱹᱛᱤᱨ ᱜᱮᱛᱚ ᱞᱚᱞᱚ, ᱥᱤᱛᱩᱝ ᱠᱚᱦᱚᱸ ᱵᱮᱥᱤᱜ ᱠᱟᱱᱟ ᱾
ᱦᱳᱭ ᱦᱚ ᱫᱟᱲᱮᱜ-ᱟ ᱾
ᱟᱨ ᱢᱟᱱᱮ ᱢᱤᱫ ᱨᱚᱠᱚᱢ ᱧᱮᱞ ᱞᱮᱠᱷᱟᱱ ᱡᱟᱦᱟᱸ
ᱵᱟᱡᱟᱨ ᱡᱟᱭᱜᱟ ᱨᱮ ᱜᱮ ᱵᱮᱥᱤ ᱟᱹᱰᱤ ᱡᱳᱨ ᱡᱟᱹᱥᱛᱤ ᱞᱚᱞᱚᱣᱟ ᱢᱮᱱ
ᱦᱳᱭ ᱦᱳᱭ ᱜᱚᱢᱠᱮ ᱵᱟᱡᱟᱨ ᱥᱮᱫ ᱜᱮ ᱠᱟᱹ ᱚᱱᱛᱮ ᱫᱚ ᱠᱟᱹᱴᱤᱡ ᱫᱟᱨᱮ ᱠᱚ ᱵᱟᱹᱱᱩᱜ-ᱟ ᱵᱟᱝ ᱚᱱᱠᱟ ᱛᱮᱜᱮ ᱯᱮᱨᱮᱡ ᱪᱟᱵᱟ ᱟᱠᱟᱱᱟ ᱵᱟᱡᱟᱨ ᱥᱮᱫ ᱫᱚ ᱾
ᱦᱮᱸ ᱦᱮᱸ ᱾ ᱟᱨ ᱢᱟᱱᱮ ᱟᱛᱳ ᱴᱷᱮᱡ ᱫᱚ ᱠᱟᱹᱴᱤᱡ ᱨᱮᱭᱟᱲ ᱧᱚᱜ ᱵᱚᱱ ᱵᱩᱡᱷᱟᱹᱣᱟ ᱵᱟᱝ?
ᱦᱳᱭ ᱜᱚᱝᱠᱮ ᱟᱫᱚ ᱱᱚᱛᱮ ᱟᱹᱛᱩ ᱫᱤᱥᱚᱢ ᱥᱮᱫ ᱫᱚ ᱠᱚ ᱢᱮᱱᱟᱜ-ᱟ ᱛᱚ ᱚᱱᱟ ᱠᱷᱟᱹᱛᱤᱨ ᱟᱨ ᱱᱚᱛᱮ ᱦᱚᱸ ᱜᱟᱹᱰᱤ ᱜᱷᱚᱲᱟ ᱫᱚ ᱩᱱᱟᱹᱜ ᱵᱟᱝ ᱪᱟᱞᱟᱜ ᱦᱩᱭᱩᱜ-ᱟ ᱵᱟᱝ ᱚᱱᱟ ᱵᱷᱟᱜᱮ ᱜᱮ
ᱦᱳᱭ ᱾